ᱦᱮᱸ ᱦᱮᱞᱳ,
ᱦᱮᱸ ᱡᱚᱦᱟᱨ ᱜᱮ,
ᱦᱮᱸ ᱡᱚᱦᱟᱨ ᱜᱮ ᱾
ᱦᱮᱸ ᱛᱟᱦᱚᱞᱮ ᱪᱮᱫ ᱞᱮᱠᱟ ᱢᱮᱱᱟᱢᱟ ᱱᱟᱯᱟᱭ ᱵᱟᱲᱟ ᱜᱮᱭᱟᱢ ᱛᱚ?
ᱦᱳᱭ ᱦᱳᱭ ᱱᱟᱯᱟᱭ ᱵᱟᱲᱟᱜᱮ ᱾ ᱟᱫᱚ ᱟᱯᱮ ᱜᱮ ᱪᱮᱫ ᱠᱟ ᱢᱮᱱᱟᱜ ᱯᱮᱭᱟ?
ᱟᱞᱮ ᱦᱚᱸ ᱱᱤᱛᱳᱜ ᱫᱚ ᱱᱟᱯᱟᱭ ᱵᱟᱲᱟ ᱜᱮᱭᱟᱞᱮ ᱾
ᱚ ᱱᱟᱯᱟᱭ ᱵᱟᱲᱟᱜᱮ ᱾
ᱦᱮᱸ ᱟᱨ ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝᱟ?
ᱦᱮᱸ ᱫᱟᱜ ᱡᱟᱹᱲᱤ ᱠᱚᱫᱚ ᱮᱠᱷᱚᱱ ᱫᱚ ᱵᱚᱱᱫᱚ ᱦᱟᱛᱟᱲ ᱠᱟᱜ ᱟᱭ ᱟᱫᱚ ᱫᱚᱢᱮ ᱜᱮ ᱥᱤᱛᱩᱝ ᱮ ᱟᱭ ᱜᱚᱨᱚᱢ ᱠᱚᱢᱟ ᱫᱚᱢᱮ ᱜᱮ ᱵᱩᱡᱷᱟᱹᱜ ᱠᱟᱱᱟ, ᱟᱫᱚ ᱟᱯᱮ ᱥᱮᱫ ᱜᱮ ᱫᱟᱜ ᱡᱟᱹᱲᱤ ᱠᱚ ᱨᱤᱢᱤᱞ ᱠᱚ ᱪᱮᱫ ᱞᱮᱠᱟ?
ᱟᱞᱮ ᱥᱮᱫ ᱦᱚᱸ ᱚᱱᱠᱟ ᱫᱟᱜ ᱡᱟᱹᱲᱤ ᱠᱚᱫᱚ ᱮᱸ ᱦᱚᱞᱟ ᱢᱟᱫᱫᱷᱮᱨ ᱦᱩᱭ ᱮᱱᱟ ᱟᱫᱚ ᱛᱮᱦᱮᱧ ᱫᱚ ᱫᱚᱢᱮ ᱧᱚᱜ ᱜᱮ ᱥᱤᱛᱩᱝ ᱠᱟᱜᱼᱟᱭ ᱥᱤᱛᱩᱝ ᱜᱚᱨᱚᱢ ᱵᱩᱡᱷᱟᱹᱜ ᱠᱟᱱᱟ ᱾
ᱦᱩᱸ ᱾ ᱟᱪᱪᱷᱟ, ᱟᱪᱪᱷᱟ ᱾
ᱛᱟᱦᱚᱞᱮ ᱱᱚᱜᱼᱚᱭ ᱪᱟᱥ ᱵᱟᱥ ᱫᱤᱱ ᱥᱮᱴᱮᱨ ᱠᱟᱱ ᱛᱟᱵᱚᱱᱟ ᱛᱚ ᱟᱥᱟᱲ ᱵᱚᱸᱜᱟ ᱱᱚᱜᱼᱚᱭ ᱟᱫᱚ ᱛᱚᱞᱟ ᱠᱚᱯᱮ ᱜᱤᱰᱤ ᱠᱟᱫᱟ?
ᱦᱳᱭ ᱪᱟᱥᱵᱟᱥ ᱠᱚ ᱫᱤᱱ ᱠᱚᱢᱟ ᱥᱮᱴᱮᱨᱱᱟ ᱾ ᱟᱫᱚ ᱟᱥᱛᱮ ᱟᱥᱛᱮ ᱠᱟᱹᱢᱤ ᱨᱮᱵᱚᱱ ᱵᱷᱤᱲᱟᱹᱜ ᱜᱮᱭᱟ ᱾ ᱦᱮᱸ ᱟᱫᱚ ᱪᱟᱨᱟ ᱠᱚᱫᱚᱞᱮ ᱜᱤᱲᱤ ᱠᱟᱜᱼᱟ ᱾ ᱟᱫᱚ ᱱᱚᱜᱼᱚᱭ ᱦᱟᱨᱟ ᱧᱚᱜ ᱠᱟᱱᱟ ᱦᱟᱞᱠᱟ ᱦᱟᱞᱠᱟ ᱟᱫᱚ ᱫᱚᱢᱮ ᱜᱮᱭ ᱥᱤᱛᱩᱝ ᱮᱫ ᱫᱟᱭ ᱥᱮ ᱟᱫᱚ ᱪᱤᱠᱟᱹᱜᱼᱟ ᱱᱟᱜᱼᱠᱷᱟᱱ ᱱᱤᱛᱚᱜ ᱫᱚ ᱵᱟᱝ ᱞᱟᱹᱭ ᱜᱟᱱᱚᱜ ᱠᱟᱱᱟ ᱾ ᱟᱫᱚ ᱟᱯᱮ ᱥᱮᱫ ᱜᱮ ᱪᱮᱫᱠᱟ ᱪᱟᱨᱟ ᱠᱚᱯᱮ ᱜᱤᱲᱤ ᱠᱟᱜᱼᱟ, ᱥᱮ ᱵᱟᱝ?
ᱟᱞᱮ ᱥᱮᱫ ᱦᱚᱸ ᱪᱟᱨᱟ ᱠᱚᱫᱚᱞᱮ ᱜᱤᱰᱤ ᱠᱟᱫ ᱜᱮᱭᱟ ᱾ ᱟᱫᱚ ᱚᱱᱠᱟ ᱫᱟᱜ ᱡᱟᱹᱲᱤ ᱵᱟᱝ ᱦᱩᱭᱩᱜ ᱠᱟᱱᱟ ᱥᱮ, ᱟᱫᱚ ᱚᱱᱠᱟ ᱟᱣᱨᱤ ᱦᱟᱨᱟᱜᱼᱟ ᱾
ᱚ ᱟᱪᱪᱷᱟ, ᱟᱪᱪᱷᱟ ᱾
ᱟᱪᱪᱷᱟ ᱾ ᱦᱮᱸ ᱛᱟᱦᱚᱞᱮ ᱞᱟᱹᱭ ᱫᱟᱹᱧ ᱛᱮᱦᱮᱧ ᱫᱚᱞᱟᱝ ᱜᱟᱞᱢᱟᱨᱟᱜᱼᱟ, ᱚᱱᱟ ᱡᱟᱦᱟᱸ ᱟᱵᱚ ᱢᱟ ᱜᱤᱫᱽᱨᱟᱹ ᱵᱮᱲᱟ ᱨᱮᱢᱟ ᱫᱚᱢᱮ ᱠᱩᱫᱩᱢ ᱠᱚᱠᱚ ᱞᱟᱹᱭ ᱟᱵᱚᱱ ᱠᱟᱱ ᱛᱟᱦᱮᱸᱫ ᱟ ᱾ ᱟᱨ ᱠᱩᱫᱩᱢ ᱠᱟᱹᱦᱱᱤ ᱵᱷᱮᱱᱛᱟ ᱠᱟᱛᱷᱟ ᱮᱢᱟᱱ ᱛᱮᱱᱟᱜ ᱠᱚᱞᱟᱝ ᱜᱟᱞᱢᱟᱨᱟᱣᱟ ᱾
ᱦᱳᱭ ᱦᱳᱭ ᱟᱹᱰᱤ ᱵᱷᱟᱹᱜᱤ ᱠᱟᱛᱷᱟ ᱜᱮᱢ ᱞᱟᱹᱭ ᱠᱮᱫᱟ ᱜᱤᱫᱽᱨᱟᱹ ᱥᱚᱢᱚᱭ ᱨᱮᱱᱟᱜ ᱠᱟᱛᱷᱟ ᱠᱚ ᱠᱟᱹᱴᱤᱡ ᱨᱩᱣᱟᱹᱲ ᱦᱮᱡ ᱞᱮᱠᱷᱟᱱ ᱵᱷᱟᱜᱤ ᱜᱮ ᱵᱩᱡᱷᱟᱹᱜᱼᱟ ᱦᱳᱭ ᱥᱮ
ᱦᱮᱸ ᱦᱮᱸ ᱟᱨ ᱱᱮᱛᱟᱨ ᱢᱟ ᱧᱮᱞᱚᱜ ᱠᱟᱱᱟ ᱡᱮ ᱡᱟᱹᱥᱛᱤ ᱚᱱᱠᱟ ᱠᱟᱹᱴᱤᱡ ᱜᱤᱫᱽᱨᱟᱹ ᱡᱩᱫᱤ ᱠᱚ ᱵᱩᱞᱟᱹᱣ ᱮᱫ ᱠᱚᱣᱟ ᱚᱱᱠᱟ ᱯᱷᱳᱱ ᱠᱚᱜᱮ ᱡᱟᱹᱥᱛᱤ ᱠᱚ ᱮᱢ ᱠᱟᱛᱮᱜ ᱠᱚ ᱵᱩᱞᱟᱹᱣᱮᱫ ᱠᱚᱣᱟ ᱵᱷᱤᱰᱭᱳ ᱧᱮᱞ ᱠᱟᱛᱮ ᱦᱮᱸᱥᱮ ᱵᱟᱝ, ᱦᱩᱸ ᱟᱫᱚ
ᱚᱱᱟᱜᱤᱧ ᱞᱟᱹᱭᱮᱜ-ᱟ ᱠᱟᱹᱴᱤᱡ ᱪᱟᱞᱟᱝ ᱞᱟᱝ ᱜᱟᱞᱢᱟᱨᱟᱣᱟ ᱚᱱᱟ ᱠᱚ ᱤᱫᱤ ᱠᱟᱛᱮ
ᱦᱳᱭ ᱦᱳᱭ ᱾
ᱦᱳᱭ ᱟᱢ ᱛᱤᱱᱟᱹᱜ ᱜᱟᱱ ᱠᱩᱫᱩᱢ ᱠᱟᱹᱦᱱᱤ ᱠᱚᱢ ᱵᱟᱲᱟᱭᱟ ᱥᱮ ᱵᱷᱮᱱᱛᱟ ᱠᱟᱛᱷᱟ ᱠᱚ ᱚᱱᱟ ᱠᱚᱜᱮ ᱞᱟᱝ ᱟᱢ ᱦᱚᱢ ᱞᱟᱹᱭ ᱥᱚ ᱫᱚᱨᱟ ᱤᱧ ᱦᱚᱸᱧ ᱞᱟᱹᱭ ᱥᱚᱫᱚᱨᱟ ᱟᱫᱚ ᱚᱱᱠᱟ ᱠᱟᱛᱮ ᱜᱮᱞᱟᱝ ᱡᱟᱦᱟᱸ ᱤᱧ ᱵᱟᱹᱧ ᱵᱟᱲᱟᱭᱟ ᱚᱱᱟ ᱟᱢᱮᱢ ᱵᱟᱲᱟᱭ ᱫᱟᱲᱮᱭᱟᱜᱼᱟ ᱾
ᱦᱮᱸ ᱦᱚᱭ ᱦᱚᱭ ᱾
ᱟᱪᱪᱷᱟ ᱦᱮᱸ ᱛᱟᱦᱚᱞᱮ ᱤᱧ ᱦᱚᱸ ᱡᱟᱦᱟᱸ ᱛᱤᱱᱟᱹᱜ ᱤᱧ ᱜᱚᱲᱚᱢ ᱵᱩᱲᱦᱤ ᱜᱚᱲᱚᱢ ᱦᱟᱲᱟᱢ ᱛᱟᱠᱤᱱ ᱡᱟᱦᱟᱸ ᱠᱚᱠᱤᱱ ᱞᱟᱹᱭ ᱠᱟᱣᱫᱤᱧᱟ ᱥᱮ ᱜᱤᱫᱽᱨᱟᱹ ᱵᱮᱲᱟ ᱨᱮ ᱡᱟᱦᱟᱸᱧ ᱟᱸᱡᱚᱢ ᱟᱹᱜᱩ ᱠᱟᱜ ᱟ ᱚᱱᱟ ᱠᱚᱜᱮ ᱢᱤᱫᱴᱟᱝ ᱵᱟᱨᱭᱟᱧ ᱠᱩᱞᱤ ᱢᱮᱭᱟ ᱚᱱᱠᱟᱢ ᱵᱟᱲᱟᱭ ᱠᱷᱟᱱᱮᱢ ᱞᱟᱹᱭᱟ
ᱴᱷᱤᱠ ᱟᱪᱷᱮ
ᱟᱪᱪᱷᱟ ᱦᱮᱸ ᱛᱟᱞᱦᱮ ᱯᱩᱭᱞᱩ ᱨᱮ ᱠᱩᱫᱩᱢ ᱜᱮᱞᱟᱝ ᱞᱟᱹᱭᱟ
ᱦᱮᱸ ᱢᱟ ᱠᱩᱫᱩᱢ ᱠᱟ
ᱪᱷᱟ ᱦᱮᱸ ᱮᱸᱜ ᱠᱩᱫᱩᱢ ᱨᱮ ᱠᱩᱲᱤᱫ ᱠᱩᱲᱤᱫ
ᱦᱮᱸ ᱦᱳᱭᱳᱜ ᱠᱟᱱᱟ ᱚᱠᱟᱛᱮ ᱵᱩᱲᱦᱤᱢ ᱪᱟᱞᱟᱜ ᱠᱟᱱ ᱤᱧ ᱦᱚᱸ ᱜᱷᱚᱦᱚᱨ ᱛᱚᱨᱟᱧ ᱢᱮ
ᱦᱮᱸ ᱱᱚᱣᱟ ᱮ ᱸᱫ ᱠᱩᱫᱩᱢᱨᱮ ᱠᱚᱲᱤᱜ ᱠᱩᱲᱤ ᱚᱠᱟᱛᱮᱢ ᱪᱟᱞᱟᱜ ᱠᱟᱱᱟ ᱤᱧᱦᱚᱸ ᱜᱚᱲ ᱛᱚᱨᱟᱧ ᱢᱮ
ᱦᱳᱭ ᱦᱳᱭ
ᱟᱪᱪᱷᱟ ᱟᱪᱪᱷᱟ ᱱᱚᱣᱟ ᱫᱚ ᱴᱷᱤᱠ ᱢᱚᱛᱚ ᱫᱤᱥᱟᱹ ᱵᱟᱝ ᱦᱮᱡ ᱟᱹᱧ ᱠᱟᱱᱟ ᱠᱟᱹᱴᱤᱡ ᱟᱢ ᱜᱮ ᱛᱟᱦᱞᱮ ᱞᱟᱹᱭ
ᱦᱮᱸ ᱤᱧ ᱞᱟᱹᱭ ᱥᱚᱫᱚᱨᱮᱜ-ᱟ ᱱᱚᱣᱟ ᱫᱚ ᱦᱩᱭᱩᱜ ᱠᱟᱱᱟ ᱥᱤᱞᱯᱤᱧ ᱥᱤᱞᱯᱧᱮ ᱮᱸᱫ ᱦᱚᱭ ᱡᱚᱠᱷᱚᱱ ᱡᱟᱦᱟᱸ ᱥᱮᱫ ᱵᱚᱱ ᱪᱟᱞᱟᱜᱼᱟ ᱚᱲᱟᱜ ᱠᱷᱚᱱᱟᱜ ᱩᱱ ᱥᱚᱢᱚᱭ ᱪᱮᱫᱞᱮᱠᱟ ᱮ ᱥᱤᱞᱯᱤᱧ ᱫᱩᱣᱟᱹᱨ ᱛᱚᱵᱚᱱ ᱥᱤᱧ ᱦᱚᱴᱚ ᱠᱟᱜ ᱜᱮᱭᱟ ᱥᱮ ᱚᱱᱟ ᱠᱟᱛᱷᱟ ᱜᱮᱠᱚ ᱵᱩᱡᱷᱟᱹᱣ ᱦᱚᱪᱚ ᱠᱟᱫᱟ ᱠᱩᱫᱩᱢ ᱛᱟᱞᱟ ᱛᱮ ᱦᱳᱭ ᱪᱷᱟ ᱛᱟᱦᱞᱮ ᱚᱱᱠᱟ ᱫᱚ ᱵᱷᱮᱱᱛᱟ ᱠᱟᱛᱷᱟ ᱟᱨ ᱢᱮᱜᱴᱮᱝ ᱤᱧ ᱠᱩᱞᱤᱭᱮᱫ ᱢᱮᱭᱟ
ᱦᱮᱸ
ᱟᱨ ᱨᱚᱴᱮ ᱢᱟᱲᱚᱢ ᱱᱚᱣᱟ ᱢᱮᱱᱛᱮ ᱪᱮᱫ ᱵᱚᱱ ᱵᱩᱡᱷᱟᱹᱣᱟ
ᱟᱹᱰᱤ ᱟᱹᱰᱤ ᱫᱟᱢᱟᱱ ᱵᱷᱮᱱᱛᱟ ᱠᱟᱛᱷᱟᱢ ᱠᱩᱞᱤ ᱠᱤᱫᱤᱧᱟ ᱛᱚ ᱢᱟᱱᱮ ᱠᱟᱹᱴᱤᱡ ᱵᱚᱦᱚᱜ ᱠᱚ ᱤᱭᱟᱹᱜᱚᱜ ᱮᱱ ᱛᱤᱧᱟᱹ ᱦᱳᱭ ᱟᱫᱚ ᱤᱧᱦᱚᱸ ᱩᱱᱟᱹᱜ ᱵᱷᱮᱱᱛᱟ ᱠᱟᱛᱷᱟ ᱠᱚᱧ ᱟᱸᱡᱚᱢ ᱵᱟᱲᱟ ᱟᱠᱟᱫ ᱨᱮᱦᱚᱸ ᱟᱫᱚ ᱱᱩᱱᱟᱹᱜ ᱫᱟᱢᱤᱱ ᱫᱟᱢᱤᱱ ᱵᱷᱮᱱᱛᱟ ᱠᱟᱛᱷᱟ ᱫᱚ ᱵᱟᱭ ᱟᱸᱡᱚᱢ ᱟᱠᱟᱫᱟ ᱟᱪᱟ ᱠᱟᱹᱴᱤᱡ ᱮᱢ ᱞᱟᱹᱭᱟᱧ
ᱟᱪᱪᱷᱟ ᱦᱮᱸ ᱱᱚᱣᱟ ᱡᱟᱦᱟᱸᱢ ᱞᱟᱹᱭ ᱠᱮᱜ - ᱟ ᱱᱚᱣᱟ ᱫᱚ ᱫᱟᱢᱟᱱ ᱫᱚ ᱫᱟᱢᱟᱱᱟᱜ ᱜᱤᱧ ᱞᱟᱹᱭ ᱠᱮᱫᱟ ᱴᱮ ᱢᱟᱲᱚᱢ ᱢᱮᱱᱛᱮᱫᱚ ᱟᱵᱚ ᱡᱟᱦᱟᱸ ᱱᱚᱣᱟ ᱫᱟᱜ ᱵᱚᱱ ᱵᱩᱡᱷᱟᱹᱣᱟ
ᱟᱪᱪᱷᱟ ᱟᱪᱪᱷᱟ ᱫᱟᱜ
ᱫᱟᱜ ᱦᱮᱸ ᱢᱟᱱᱮ ᱱᱚᱝᱠᱟ ᱠᱚ ᱞᱟᱹᱭ ᱦᱚᱪᱚᱭᱮᱜ ᱡᱩᱫᱤ ᱡᱟᱦᱟᱸ ᱥᱮᱫ ᱟᱵᱚ ᱵᱚᱱ ᱪᱟᱞᱟᱜ-ᱟ ᱩᱱ ᱥᱩᱢᱚᱭ ᱱᱚᱣᱟ ᱮ ᱨᱚᱴ ᱴᱮ ᱢᱟᱲᱚᱢ ᱛᱮᱦᱚᱸ ᱟᱵᱚᱣᱟᱜ ᱡᱤᱣᱤ ᱵᱟᱧᱪᱟᱣ ᱫᱟᱲᱮᱭᱟᱜᱼᱟ ᱢᱟᱱᱮ ᱱᱚᱣᱟ ᱫᱚ ᱫᱟᱜ ᱨᱮᱱᱟᱜ ᱠᱟᱛᱷᱟ ᱠᱚ ᱞᱟᱹᱭ ᱦᱚᱪᱚᱭᱮᱜ-ᱟ
ᱦᱮᱸ ᱡᱮᱢᱚᱱ ᱟᱵᱚ ᱫᱚ ᱫᱟᱜ ᱛᱮᱜᱮ ᱵᱚᱱ ᱵᱟᱧᱪᱟᱣ ᱠᱟᱱᱟ ᱱᱤᱛᱚᱜ ᱫᱚ ᱡᱮᱢᱚᱱ ᱡᱟᱦᱟᱸ ᱨᱮᱜᱮ ᱫᱟᱜ ᱜᱮᱵᱚᱱ ᱞᱟᱜᱟᱣ ᱦᱚᱲ ᱟᱵᱚᱱᱟᱜ ᱡᱤᱣᱤ ᱱᱤᱛᱚᱜ ᱫᱚ
ᱟᱪᱪᱷᱟ ᱦᱮᱸ ᱚᱱᱠᱟ ᱜᱮᱠᱚ ᱞᱟᱹᱭ ᱦᱚᱪᱚ ᱠᱟᱜᱼᱟ ᱚᱱᱟ ᱦᱚᱸ ᱟᱨ ᱚᱱᱠᱟ ᱟᱢᱟᱜ ᱡᱩᱫᱤ ᱩᱭᱦᱟᱹᱨ ᱦᱤᱡᱩᱜ ᱠᱟᱱᱟ ᱠᱩᱫᱩᱢ ᱠᱚ ᱥᱮ ᱵᱷᱮᱱᱛᱟ ᱠᱟᱛᱷᱟ ᱠᱚ ᱢᱮᱫᱴᱟᱝ ᱵᱟᱨᱭᱟᱢ ᱠᱩᱞᱤ ᱫᱟᱲᱮᱭᱟᱹᱧᱟ
ᱦᱮᱸ ᱡᱮᱢᱚᱱ ᱠᱩᱫᱩᱢ ᱨᱮ ᱠᱩᱲᱤᱫ ᱠᱩᱲᱤᱫ ᱜᱟᱰᱟ ᱫᱷᱟᱨᱮ ᱫᱷᱟᱨᱮ ᱛᱮ ᱥᱩᱭ ᱛᱚᱯᱟ ᱵᱟ ᱚᱱᱟᱢ ᱚᱱᱟᱢ ᱵᱟᱲᱟᱭᱟ ᱪᱮ
ᱟᱪᱪᱷᱟ ᱦᱮᱸ ᱮ ᱵᱟᱹᱧ ᱩᱭᱦᱟᱹᱨᱮᱜ-ᱟ ᱫᱚᱢᱮ ᱵᱷᱟᱹᱜᱮ ᱴᱷᱤᱠ ᱫᱚ ᱤᱪᱟᱹᱜ ᱦᱟᱹᱠᱩ
ᱮ ᱤᱪᱟᱹᱜ ᱦᱟᱹᱠᱩ ᱵᱟ ᱦᱳᱭ ᱦᱳᱭ ᱴᱷᱤᱠ ᱜᱮ ᱛᱟᱦᱞᱮᱢ ᱵᱟᱲᱟᱭᱟ
ᱦᱮᱸ
ᱦᱮᱸ ᱚᱱᱠᱟ ᱜᱮ ᱛᱟᱨᱯᱚᱨᱮ ᱤᱭᱟᱹ ᱠᱩᱫᱩᱢ ᱨᱮ ᱠᱩᱲᱤᱫ ᱠᱩᱲᱤᱫ ᱮ ᱜᱟᱰᱟ ᱫᱷᱟᱨᱮ ᱫᱷᱟᱨᱮ ᱛᱮ ᱜᱚᱭᱴᱷᱟ ᱛᱚᱯᱟ ᱜᱚᱭᱴᱷᱟ ᱪᱟᱯᱮ ᱡᱟᱦᱟ
ᱟᱪᱪᱷᱟ ᱱᱚᱣᱟ ᱫᱚ ᱜᱩᱨᱤᱡ ᱵᱟᱝ ᱦᱩᱭᱩᱜᱼᱟ
ᱩᱸ ᱜᱚᱭᱴᱷᱟ ᱟᱫᱚ ᱜᱩᱨᱤᱡ ᱫᱚ ᱚᱱᱟ ᱫᱚ ᱵᱟᱝ ᱦᱩᱭᱩᱜᱼᱟ ᱴᱷᱤᱠ ᱟᱪᱷᱮᱧ ᱞᱟᱹᱭᱟ ᱟᱫᱚ ᱱᱚᱣᱟ ᱫᱚ ᱩᱱᱠᱩ ᱨᱮᱴᱚ ᱠᱚ ᱪᱟᱯᱮ
ᱟᱪᱪᱷᱟ ᱟᱪᱪᱷᱟ ᱦᱮᱸ ᱚᱱᱟ ᱫᱚ ᱜᱚᱭᱴᱷᱟᱟᱢ ᱠᱩᱞᱤ ᱠᱤᱫᱤᱧᱟ ᱛᱚ ᱟᱫᱚ ᱛᱟᱦᱚᱞᱮ ᱤᱧ ᱢᱟᱧ ᱩᱭᱦᱟᱹᱨ ᱠᱮᱫ-ᱟ ᱡᱮ ᱜᱩᱨᱤᱡ ᱟᱫᱚ ᱚᱱᱟᱛᱤᱧ ᱞᱟᱹᱭ ᱠᱮᱫ-ᱟ
ᱟᱪᱪᱷᱟ ᱟᱪᱪᱷᱟ ᱦᱳᱭ ᱦᱳᱭ ᱟᱫᱚ ᱱᱚᱣᱟ ᱫᱚ ᱠᱩᱫᱩᱢ ᱠᱟᱱᱟ ᱛᱚ ᱟᱫᱚ ᱦᱳᱭ ᱚᱱᱠᱟᱱᱟᱜ ᱜᱮ ᱡᱮᱢᱚᱱ ᱢᱤᱫᱴᱟᱝ ᱜᱮ ᱩ ᱛᱟᱯᱚᱨᱮ ᱚᱱᱠᱟᱜᱮ ᱢᱮᱱᱟᱜᱼᱟ ᱤᱭᱟᱹ ᱟᱨᱚ ᱟ. ᱰᱤᱩᱥᱛᱟ. ᱭ ᱠᱩᱫᱩᱢ ᱠᱚ ᱢᱮᱱᱟᱜᱼᱟ ᱡᱮᱢᱚᱱ
ᱮᱜ ᱪᱮᱫ ᱠᱚ ᱞᱟᱹᱭ-ᱟ ᱛᱚ ᱮᱜ ᱠᱩᱫᱩᱢ ᱨᱮ ᱠᱩᱲᱤᱜᱠᱩᱲᱤᱜ ᱤᱭᱟᱹ ᱫᱤᱱᱟᱹᱢ ᱜᱮ ᱯᱳᱲ ᱥᱟᱹᱲᱤᱭᱮ ᱛᱟᱣᱟ ᱜᱮᱭᱟ ᱥᱮᱛᱟᱜ ᱠᱷᱟᱱ ᱜᱮ ᱯᱳᱲ ᱥᱟᱹᱲᱤ ᱠᱚ ᱛᱟᱣᱟ ᱜᱮᱭᱟ ᱟᱸᱡᱚᱢ ᱠᱟᱫᱟᱢ ᱚᱱᱠᱟ
ᱵᱟᱝᱟ ᱱᱚᱣᱟ ᱨᱮᱱᱟᱜ ᱫᱚ ᱵᱟᱹᱧ ᱟᱸᱡᱚᱢ ᱠᱟᱜᱼᱟ ᱚᱱᱠᱟ ᱵᱟᱹᱧ ᱩᱭᱦᱟᱹᱨᱮᱜᱼᱟ ᱞᱟᱹᱭ ᱢᱮ ᱟᱢᱜᱮ
ᱚᱻ ᱟᱫᱚ ᱱᱚᱣᱟ ᱫᱚ ᱱᱚᱝᱠᱟ ᱠᱟᱱᱟ ᱟᱫᱚ ᱩᱱᱤ ᱡᱟᱦᱟᱸᱭ ᱩᱱᱤ ᱡᱟᱦᱟᱸᱭ ᱦᱚᱲ ᱟᱫᱚ ᱢᱟᱸᱫᱟ ᱟᱱ ᱦᱚᱲ ᱠᱟᱱᱟᱭ ᱛᱚ ᱟᱫᱚ ᱥᱟ. ᱜ ᱥᱩᱱᱩᱡ ᱠᱚ ᱡᱚᱨᱚᱜ ᱛᱟᱭ ᱜᱮᱭᱟ ᱟᱫᱚ
ᱦᱮᱸ ᱦᱮᱸ
ᱦᱳᱭ ᱟᱫᱚ ᱥᱩᱱᱤᱡ ᱫᱚ ᱯᱳᱲ ᱜᱮᱭᱟ ᱛᱚ ᱛᱟᱦᱞᱮ ᱚᱱᱠᱟᱜ ᱜᱮ ᱥᱮᱛᱟᱜ ᱠᱷᱟᱱ ᱜᱮ‌ ᱟᱫᱚ ᱠᱟᱹᱴᱤᱡ ᱮ ᱟᱫᱚ ᱥᱮᱛᱟᱜ ᱥᱮᱛᱟᱜ ᱫᱚ ᱫᱚᱢᱮ ᱜᱮ ᱤᱭᱟᱹ ᱟᱫᱚ ᱚᱱᱠᱟ ᱤᱭᱟᱹ ᱠᱟᱛᱮᱜ ᱟᱛᱮ ᱱᱚᱝᱠᱟᱭ ᱤᱭᱟᱹ ᱛᱟᱣᱟᱠ ᱟ ᱟᱫᱚ ᱚᱱᱟ ᱜᱮ
ᱦᱳᱭ ᱦᱳᱭ ᱦᱳᱭ ᱚᱱᱟ ᱠᱟᱛᱷᱟ ᱜᱮᱠᱚ ᱞᱟᱹᱭ ᱦᱚᱪᱚ ᱠᱟᱜᱼᱟ ᱠᱩᱫᱩᱢ ᱛᱟᱞᱟᱛᱮ ᱟᱨ
ᱩᱦ ᱦᱳᱭ
ᱟᱪᱪᱷᱟ ᱛᱟᱦᱚᱞᱮ ᱤᱧ ᱵᱷᱮᱱᱛᱟ ᱠᱟᱛᱷᱟᱧ ᱠᱩᱞᱤᱭᱮᱫ ᱢᱮᱭᱟ ᱵᱟᱨᱭᱟ ᱜᱟᱱ ᱩᱭᱦᱟᱹᱨ ᱠᱟᱜ ᱟᱹᱧ ᱦᱳᱭ ᱮᱸᱜ ᱞᱮᱴᱚ ᱦᱟᱹᱴᱤᱧ ᱢᱟᱱᱮ ᱚᱱᱠᱟ ᱵᱟᱲᱟᱭ ᱢᱮᱱᱟᱜ ᱛᱟᱢᱟ
ᱵᱷᱮᱱᱛᱟᱟ ᱠᱟᱛᱷᱟ ᱞᱮᱴᱚ ᱦᱟᱹᱴᱤᱧ
ᱦᱳᱭ ᱦᱳᱭ ᱵᱷᱮᱱᱛᱟ ᱠᱟᱛᱷᱟ ᱠᱟᱱᱟ ᱱᱚᱣᱟ ᱫᱚ
ᱟᱪᱪᱷᱟ ᱟᱪᱪᱷᱟ ᱞᱮᱴᱚ ᱦᱟᱸᱴᱤᱧ ᱟᱹᱞᱤᱧ ᱫᱚᱞᱤᱧ ᱟᱸᱡᱚᱢ ᱫᱚ ᱟᱸᱡᱚᱢ ᱠᱟᱜ ᱟ ᱫᱤᱥᱟᱹ ᱚᱱᱠᱟ ᱵᱟᱝ ᱦᱤᱡᱩᱜ ᱠᱟᱱᱟ
ᱟᱪᱪᱷᱟ ᱦᱮᱸ ᱮ ᱵᱟᱢ ᱩᱭᱦᱟᱹᱨᱮᱜ ᱠᱷᱟᱱ ᱤᱧ ᱜᱤᱧ ᱞᱟᱹᱭᱮᱫᱼᱟ ᱱᱚᱣᱟ ᱫᱚ ᱡᱟᱦᱟᱸ ᱠᱚ ᱞᱟᱹᱭᱮᱫᱼᱟ ᱡᱚᱦᱟᱨ ᱡᱷᱚ ᱡᱚᱛᱚ ᱦᱚᱲ ᱜᱮ ᱪᱮᱫ ᱞᱮᱠᱟ ᱵᱚᱱ ᱯᱮᱲᱟ ᱠᱚᱠᱚ ᱦᱮᱡ ᱞᱮᱱᱠᱷᱟᱱ ᱡᱚᱦᱟᱨ ᱟᱠᱚᱣᱟᱵᱚᱱ ᱱᱚᱣᱟ ᱠᱟᱛ
ᱦᱩᱸ ᱟᱪᱪᱷᱟ ᱟᱪᱪᱷᱟ ᱡᱚᱦᱟᱨ ᱦᱮ ᱥᱮ
ᱦᱳᱭ ᱦᱳᱭ
ᱟᱪᱪᱷᱟ ᱟᱪᱪᱷᱟ ᱩᱦ
ᱟᱪᱪᱷᱟ ᱛᱟᱦᱚᱞᱮ ᱟᱨ ᱢᱤᱫᱴᱟᱝ ᱵᱷᱮᱱᱛᱟ ᱠᱟᱛᱷᱟᱟᱜᱤᱧ ᱩᱭᱦᱟᱹᱨ ᱠᱟᱜᱼᱟ
ᱦᱚᱸ
ᱞᱟᱹᱭᱮᱜᱼᱟ ᱮᱜ ᱞᱚᱞᱚᱣᱟᱜ ᱮᱢ ᱵᱷᱮᱱᱛᱟ ᱠᱟᱛᱷᱟ ᱠᱟᱱᱟ
ᱞᱚᱞᱚᱣᱟᱜ ᱮᱢ
ᱦᱳᱭ ᱚᱱᱟ ᱠᱟᱛᱷᱟ ᱫᱚ ᱟᱵᱚ ᱵᱚᱱ ᱞᱟᱹᱭ ᱜᱮᱭᱟ ᱡᱟᱹᱥᱛᱤ ᱡᱟᱦᱟᱱᱟᱜ ᱠᱚᱨᱮ ᱵᱚᱱ ᱞᱟᱹᱭ ᱜᱮᱭᱟ ᱚᱱᱟᱴᱟᱜ ᱠᱟᱛᱷᱟ ᱫᱚ
ᱦᱮᱸ ᱞᱚᱞᱚᱣᱟᱜ ᱮᱢ
ᱦᱳᱭ ᱦᱳᱭ
ᱟᱫᱚ ᱚᱱᱟ ᱫᱚ ᱫᱤᱥᱟᱹ ᱵᱟᱝ ᱦᱤᱡᱩᱜ ᱠᱟᱱ ᱛᱤᱧᱟᱹ ᱦᱳᱭ ᱥᱮ ᱟᱹᱰᱤ ᱫᱤᱱ ᱨᱮᱱᱟᱜ ᱤᱭᱟᱹ ᱦᱳᱭ ᱦᱳᱭ ᱠᱟᱹᱴᱤᱡ ᱚᱱᱟ ᱜᱮᱢ ᱞᱟᱹᱭᱟᱹᱧ ᱠᱷᱟᱱ ᱫᱚ ᱤᱧ ᱦᱚ ᱥᱮᱬᱟ ᱧᱚᱜᱟ ᱥᱮ
ᱟᱪᱪᱷᱟ ᱦᱮᱸ ᱦᱮᱸ ᱵᱟᱢ ᱩᱭᱦᱟᱹᱨ ᱠᱟᱜ ᱠᱷᱟᱱ ᱤᱧᱜᱤᱧ ᱞᱟᱹᱭᱮᱜᱼᱟ ᱮ ᱞᱚᱞᱚᱣᱟᱜ ᱮᱢ ᱫᱚ ᱦᱩᱭᱩᱜ ᱠᱟᱱᱟ ᱱᱚᱜᱼᱚᱭ ᱡᱟᱦᱟᱱᱟᱜ ᱨᱮ ᱵᱟᱵᱚᱱ ᱞᱟᱹᱭ ᱜᱮᱭᱟ ᱡᱮ ᱞᱚᱞᱚᱣᱟᱜ ᱠᱚ ᱮᱢᱟᱢᱟ ᱦᱟᱸᱜ ᱮᱢ ᱵᱩᱡᱷᱟᱹᱣᱼᱟ ᱢᱟᱱᱮ ᱱᱚᱣᱟ ᱫᱚ ᱚᱱᱮ ᱫᱟᱞ ᱠᱟᱛᱷᱟ ᱠᱚ ᱵᱩᱡᱷᱟᱹᱣ ᱦᱚᱪᱚ
ᱟᱪᱪᱷᱟ ᱟᱪᱪᱷᱟ ᱦᱳᱭ ᱦᱳᱭ ᱟᱪᱪᱷᱟ ᱟᱪᱪᱷᱟ ᱚᱱᱟᱧ ᱦᱮᱸ ᱱᱚᱣᱟ ᱢᱟᱵᱚᱱ ᱞᱟᱹᱭ ᱜᱮᱭᱟ ᱞᱚᱞᱚ ᱰᱟᱰᱩᱢ ᱡᱚᱢᱟ ᱦᱟᱯᱮ ᱟᱢ ᱫᱚ
ᱦᱳᱭ ᱦᱳᱭ ᱟᱪᱪᱷᱟ ᱟᱢ ᱚᱱᱠᱟᱢ ᱩᱭᱦᱟᱹᱨᱮᱫ ᱠᱷᱟᱱ ᱠᱩᱞᱤᱧ ᱢᱮ᱾
ᱦᱮᱸ ᱵᱷᱮᱱᱛᱟ ᱠᱟᱛᱷᱟ ᱵᱚᱞᱛᱮ ᱚᱱᱠᱟ ᱵᱟᱨᱭᱟ ᱯᱮᱭᱟ ᱵᱷᱮᱱᱛᱟ ᱠᱟᱛᱷᱟᱧ ᱤᱭᱟᱹᱭᱮᱫᱟ ᱡᱮᱢᱚᱱ ᱵᱷᱮᱱᱛᱟ ᱠᱟᱛᱷᱟ ᱢᱤᱫᱴᱟᱝ ᱢᱮᱱᱟᱜ-ᱟ ᱚᱸᱜ ᱛᱩᱭᱩ᱾
ᱚᱸᱜ ᱛᱩᱭᱩ ᱟᱪᱪᱷᱟ
ᱫᱤᱥᱟᱹᱭ ᱮᱢ ᱠᱟᱱᱟ ᱠᱟᱹᱴᱤᱡ ᱮᱢ ᱤᱫᱤᱧᱟ ᱥᱮ
ᱦᱮᱸ ᱦᱮᱸ ᱚᱸᱜ ᱛᱩᱭᱩ ᱫᱚ ᱡᱟᱦᱟᱸ ᱛᱮᱫᱚ ᱞᱮᱞᱦᱟ ᱠᱚ ᱵᱩᱡᱷᱟᱹᱣ ᱦᱚᱪᱚ ᱟᱠᱟᱫᱟ ᱚᱱᱟ ᱛᱮᱫᱚ᱾
ᱦᱳᱭ ᱦᱳᱭ ᱟᱪᱪᱷᱟ ᱟᱨᱦᱚᱸ ᱢᱮᱱᱟᱜᱼᱟ, ᱚᱱᱠᱟ ᱵᱷᱮᱱᱛᱟ ᱠᱟᱛᱷᱟ 'ᱞᱤᱛᱤ ᱛᱮᱨᱚ'᱾
᱾ ᱟᱪᱪᱷᱟ, ᱮᱸ ᱱᱚᱣᱟ ᱫᱚ ᱵᱟᱹᱧ ᱩᱭᱦᱟᱹᱨᱮᱜᱼᱟ ᱚᱱᱠᱟ ᱟᱢᱜᱮ ᱞᱟᱹᱭ ᱢᱮ᱾
ᱦᱳᱭ ᱞᱤᱛᱤ ᱛᱮᱨᱚᱢ ᱫᱚ ᱚᱱᱟ ᱤᱭᱟᱹ ᱠᱚ ᱤᱫᱤᱭ ᱜᱮᱭᱟ᱾ ᱟᱫᱚ ᱢᱟᱱᱮ ᱵᱷᱮᱱᱛᱟ ᱠᱟᱛᱷᱟ ᱛᱮᱫᱚ ᱞᱤᱛᱤ ᱛᱮᱨᱚᱢ ᱫᱚ ᱥᱤᱵᱤᱞᱟ ᱛᱚ, ᱛᱟᱦᱞᱮ ᱟᱫᱚ ᱱᱚᱣᱟ ᱨᱮᱱᱟᱜ ᱡᱟᱦᱟᱸ ᱤᱭᱟᱹ ᱚᱱᱠᱟ ᱜᱮᱠᱚ ᱵᱩᱡᱷᱟᱹᱣ ᱦᱚᱪᱚ ᱠᱟᱫᱟ, ᱚᱱᱟ ᱫᱚᱠᱚ ᱵᱩᱞᱩᱝ ᱠᱚ ᱞᱟᱹᱭ ᱜᱮᱭᱟ᱾ ᱟᱫᱚ ᱦᱳᱭ ᱟᱫᱚ ᱡᱩᱫᱤ ᱡᱩᱫᱤ ᱱᱚᱣᱟ ᱵᱷᱩᱞᱤᱧ ᱞᱟᱹᱭᱮᱫ ᱠᱷᱟᱱ ᱫᱚ, ᱚᱱᱟ ᱦᱚᱢ ᱞᱟᱹᱭ ᱫᱟᱲᱮᱭᱟᱜᱼᱟ᱾
ᱟᱪᱪᱷᱟ ᱟᱪᱪᱷᱟ
ᱟᱪᱪᱷᱟ ᱛᱟᱦᱚᱞᱮ ᱤᱧ ᱜᱮ ᱟᱨ ᱢᱤᱫᱴᱟᱝ ᱵᱷᱮᱱᱛᱟ ᱠᱟᱛᱷᱟᱧ ᱩᱭᱦᱟᱹᱨ ᱠᱟᱜᱼᱟ᱾ ᱮ ᱛᱮᱞ ᱯᱤ ᱵᱟᱨᱱᱤ ᱧᱮᱞ ᱥᱮᱱ ᱵᱷᱮᱱᱛᱟ ᱠᱟᱛᱷᱟ ᱠᱟᱱᱟ᱾
ᱛᱮᱞ ᱠᱩᱯᱤ ᱵᱟᱨᱱᱤ ᱧᱮᱱ ᱥᱮᱱ
ᱥᱮᱱ ᱦᱳᱭ
ᱚ ᱵᱷᱮᱱᱛᱟ ᱠᱟᱛᱷᱟ ᱠᱟᱱᱟ ᱵᱟ᱾
ᱦᱳᱭ ᱦᱳᱭ
ᱦᱮᱸ ᱩᱭᱦᱟᱹᱨ ᱢᱮ ᱠᱟᱹᱴᱤᱡ ᱪᱟᱞᱟᱝ ᱞᱟᱹᱭ ᱫᱟᱲᱮᱭᱟᱜ ᱟᱢ᱾ ᱱᱚᱣᱟ ᱫᱚ ᱮ ᱱᱚᱝᱠᱟ ᱞᱟᱹᱭ ᱵᱟᱲᱟᱭ ᱜᱮᱭᱟᱵᱚᱱ᱾
ᱟᱪᱪᱷᱟ ᱟᱪᱪᱷᱟ ᱦᱮᱸᱢᱟ ᱵᱟᱢᱵᱟᱹᱧ ᱩᱭᱦᱟᱹᱨ ᱮᱫᱟ, ᱞᱟᱹᱭ ᱢᱮᱥᱮ ᱞᱟᱹᱭ ᱢᱮᱥᱮ᱾
ᱦᱮᱸ ᱱᱚᱶᱟ ᱫᱚ ᱦᱩᱭᱩᱜ ᱠᱟᱱᱟ ᱡᱟᱦᱟᱸ ᱫᱚ ᱜᱚᱡ ᱜᱩᱨ ᱨᱮᱱᱟᱜ ᱠᱟᱛᱷᱟ, ᱠᱚ ᱞᱟᱹᱭ ᱦᱚᱪᱚ ᱟᱠᱟᱫᱟ᱾
ᱟ ᱦᱮᱸ
ᱢᱟᱱᱮ ᱱᱚᱝᱠᱟ ᱠᱚ ᱞᱟᱹᱭ ᱜᱮᱭᱟ᱾ ᱡᱮ ᱦᱮᱸ ᱮ ᱡᱟᱦᱟᱸᱭ ᱡᱩᱫᱤ ᱢᱤᱫ ᱦᱚᱲᱮ ᱜᱚᱡ ᱮᱱᱟ᱾ ᱡᱮ ᱩᱱᱤ ᱛᱮᱞᱠᱩᱯᱤ ᱵᱟᱨᱱᱤ ᱧᱮᱞᱮ ᱥᱮᱱ ᱮᱱᱟ᱾ ᱚᱱᱠᱟᱱᱟᱜ ᱠᱟᱛᱷᱟ ᱠᱚ ᱞᱟᱹᱭᱟ᱾
ᱦᱳᱭ ᱡᱟᱝ ᱵᱟᱦᱟ ᱟᱛᱳ ᱪᱟᱞᱟᱜ ᱟᱭ ᱥᱮ ᱵᱚᱦᱮᱞ ᱪᱟᱞᱟᱜᱼᱟ᱾ ᱟᱪᱪᱷᱟ ᱟᱪᱪᱷᱟ ᱦᱳᱭ ᱛᱟᱯᱚᱨᱮ ᱟᱨ ᱢᱤᱫᱴᱟᱝ ᱤᱧ ᱢᱤᱫᱴᱟᱝ ᱵᱷᱮᱱᱫᱟ ᱠᱟᱛᱷᱟᱧ ᱞᱟᱹᱭᱮᱫᱟ᱾ ᱤᱭᱟᱹ ᱛᱩᱭᱩ ᱫᱮᱨᱮᱧᱮᱢ ᱟᱸᱡᱚᱢ ᱟᱠᱟᱫ ᱜᱮᱭᱟ ᱦᱮᱸ?
ᱦᱮᱸ ᱛᱩᱭᱩ ᱫᱮᱨᱮᱧ ᱱᱚᱣᱟ ᱫᱚ ᱦᱩᱭᱩᱜ ᱠᱟᱱᱟ ᱢᱟᱹᱨᱤᱪ᱾
ᱳ ᱟᱢ ᱫᱚ ᱠᱤᱱᱛᱩ ᱟᱹᱰᱤ ᱠᱤᱪᱷᱩᱢ, ᱵᱟᱲᱟᱭ ᱜᱮᱭᱟ ᱟᱸᱡᱚᱢ ᱠᱮᱫ ᱢᱮᱭᱟ᱾
ᱦᱮᱸ ᱚᱱᱠᱟ ᱟᱸᱡᱚᱢ ᱵᱟᱲᱟ ᱦᱩᱭ ᱠᱟᱱᱟ ᱛᱚ ᱮ ᱚᱲᱟᱜ ᱠᱚᱨᱮ ᱠᱚ ᱞᱟᱹᱭ ᱵᱟᱲᱟᱭ ᱜᱮᱭᱟ ᱟᱫᱚ ᱚᱱ ᱚᱱᱟᱜᱮ ᱟᱸᱡᱚᱢ ᱠᱟᱛᱮᱜ ᱡᱟ ᱩᱰᱟᱹᱝ ᱥᱮᱬᱟ ᱦᱩᱭᱩ ᱟᱠᱟᱱᱟ ᱤᱱᱟᱹᱜᱮ᱾
ᱟᱪᱷᱟ ᱵᱷᱮᱱᱛᱟ ᱠᱟᱛᱷᱟ ᱛᱚᱞᱟᱝ ᱞᱟᱹᱭ ᱠᱮᱫᱟ ᱢᱮᱱ ᱠᱟᱛᱷᱟᱢ ᱵᱟᱲᱟᱭᱟ ᱢᱮᱱ ᱠᱟᱛᱷᱟ ᱠᱚ
ᱢᱮᱱ ᱠᱟᱛᱷᱟ ᱚᱱᱠᱟ ᱤᱧ ᱫᱚ ᱵᱟᱹᱧ ᱞᱟᱹᱭ ᱫᱟᱲᱮᱭᱟᱜᱼᱟ᱾ ᱟᱢᱜᱮ ᱡᱩᱫᱤᱢ ᱞᱟᱹᱭ ᱫᱟᱲᱮᱭᱟᱜ ᱠᱷᱟᱱ ᱞᱟᱹᱭ ᱢᱮ ᱾
ᱦᱚᱸᱻ ᱢᱤᱫᱴᱟᱝ ᱢᱤᱫᱴᱟᱝ ᱜᱮ ᱯᱷᱮᱢᱟᱥ ᱤᱭᱟᱹ ᱢᱮᱱ ᱠᱟᱛᱷᱟ ᱫᱩᱧ ᱟᱸᱡᱚᱢ ᱟᱠᱟᱫᱼᱟ᱾ ᱡᱮᱢᱚᱱ ᱡᱮᱢᱚᱱᱮᱢ ᱮᱨᱟ, ᱚᱱᱠᱟ ᱜᱮᱢ ᱤᱨᱟ᱾
ᱟᱪᱪᱷᱟ ᱦᱮᱸ ᱮ ᱱᱚᱣᱟ ᱫᱚ ᱦᱩᱭᱩᱜ ᱠᱟᱱᱟ᱾ ᱠᱟᱱᱟ ᱡᱮ ᱟᱢ ᱡᱟᱦᱟᱸ ᱞᱮᱠᱟᱢ ᱠᱟᱹᱢᱤᱭᱟ, ᱚᱱᱠᱟ ᱜᱮ ᱠᱩᱲᱟᱹᱭᱮᱢ ᱧᱟᱢᱟ᱾
ᱦᱳᱭ ᱦᱳᱭ ᱛᱟᱯᱚᱨᱮ ᱚᱱᱠᱟ ᱢᱮᱱ ᱠᱟᱛᱷᱟ ᱫᱚ ᱫᱤᱥᱟᱹ ᱵᱟᱝ ᱦᱤᱡᱩᱜ ᱠᱟᱱ ᱛᱤᱧᱟᱹ ᱱᱚᱣᱟ ᱜᱮ ᱢᱤᱫᱴᱟᱝ ᱫᱤᱥᱟᱹ ᱢᱮᱱᱟᱜ ᱛᱤᱧᱟᱹ
ᱟᱪᱷᱟ ᱟᱪᱷᱟ ᱾
ᱟᱫᱚ ᱡᱩᱫᱤ ᱟᱢᱟᱜ ᱫᱤᱥᱟᱹ ᱢᱮᱱᱟᱜ ᱠᱷᱟᱱ ᱛᱚᱢ ᱞᱟᱹᱭ ᱫᱟᱲᱮᱭᱟᱜᱼᱟ ᱾